ᱦᱟᱞᱳᱣ
ᱦᱚ ᱜᱚᱝᱠᱮ ᱡᱚᱦᱟᱨ
ᱦᱮᱸ ᱡᱚᱦᱟᱨ ᱜᱮ ᱜᱚᱝᱠᱮ ᱪᱮᱜ ᱞᱮᱠᱟ ᱵᱮᱥ ᱵᱟᱲᱟ ᱜᱮ ᱥᱮ ᱵᱟᱝ?
ᱦᱳᱭ ᱵᱮᱥ ᱵᱟᱲᱟ ᱜᱮ ᱢᱚᱡᱽ ᱜᱤᱭᱟᱹᱧ᱾ ᱟᱢᱜᱮ ᱪᱮᱫ ᱞᱮᱠᱟ ᱢᱮᱱᱟᱢᱟ?
ᱤᱧ ᱦᱚᱸ ᱵᱮᱥ ᱜᱮ ᱢᱤᱱᱟᱹᱧᱟ ᱟ ᱪᱟᱸᱫᱩ ᱟᱥᱤᱥ ᱛᱮᱫᱚ ᱯᱷᱤᱞᱦᱟᱞ ᱫᱚ ᱱᱤᱛᱚᱜ ᱡᱚᱛᱚ ᱦᱚᱲᱜ ᱜᱮ ᱥᱟᱱᱟᱢ ᱠᱚᱜᱮ ᱴᱷᱤᱠ ᱵᱟᱲᱟ ᱜᱮ ᱢᱮᱱᱟᱜ ᱞᱮᱭᱟ᱾ ᱛᱚᱵᱮ ᱜᱚᱝᱠᱮ ᱪᱮᱜ ᱞᱮᱠᱟ ᱢᱳᱥᱟᱢ ᱚᱱᱛᱮ ᱪᱮᱜ ᱞᱮᱠᱟ ᱢᱮᱱᱟᱜᱼᱟ ᱛᱮᱦᱮᱧ ᱫᱚ?
ᱛᱤᱦᱤᱧ ᱫᱚ ᱥᱮᱛᱟᱜ ᱵᱮᱲᱟ ᱫᱚᱭ ᱫᱟᱜ ᱠᱮᱜᱼᱟ᱾ ᱧᱤᱫᱟᱹ ᱥᱮᱜ ᱦᱚᱸᱭ ᱫᱟᱜ ᱞᱮᱜ ᱜᱮᱭᱟ ᱟᱨ ᱱᱤᱛᱚᱜ ᱫᱚ ᱱᱟᱦᱟᱜ ᱫᱷᱟᱹᱨᱩᱱ ᱠᱟᱫᱟ ᱫᱷᱟᱹᱨᱚᱱ ᱯᱚᱨᱮ ᱛᱷᱚᱲᱟᱭ ᱥᱤᱛᱩᱝ ᱧᱚᱜ ᱠᱟᱜᱼᱟ ᱱᱟᱦᱟᱜ ᱟᱨ ᱞᱚᱞᱚ ᱫᱚ ᱵᱩᱡᱷᱟᱹᱜ ᱠᱟᱱᱟ ᱵᱚᱞᱮ ᱛᱷᱚᱲᱟ ᱛᱷᱚᱲᱟ
ᱟᱪᱪᱷᱟ
ᱟᱯᱮ ᱟᱯᱮ ᱥᱮᱱᱟᱜ ᱢᱟᱥᱟᱝ ᱜᱮ ᱪᱮᱫ ᱞᱮᱠᱟ ᱛᱮᱦᱮᱧᱟᱜ ᱫᱤᱱ ᱨᱮ
ᱢᱚᱥᱟᱢ ᱫᱚ ᱟᱹᱰᱤ ᱢᱚᱸᱡᱽ ᱢᱮᱱᱟᱜ-ᱟ ᱯᱷᱤᱞᱦᱟᱞ ᱫᱚ ᱛᱦᱮᱧ ᱫᱚ ᱟ ᱦᱟᱞᱠᱟ ᱯᱷᱩᱞᱠᱟ ᱱᱤᱛᱚᱜ ᱮ ᱥᱤᱛᱩᱝ ᱮᱫ ᱠᱟᱱᱟ ᱞᱮᱠᱤᱱ ᱥᱮᱛᱟᱜ ᱵᱮᱞᱟ ᱫᱚ ᱛᱷᱚᱲᱟ ᱜᱟᱱ ᱨᱮᱭᱟᱲ ᱧᱚᱜ ᱜᱮ ᱛᱟᱦᱮᱸ ᱠᱟᱱᱟ ᱚᱱᱠᱟ ᱵᱩᱡᱷᱟᱹᱜ ᱠᱟᱱ ᱛᱟᱦᱮᱱᱟ ᱛᱮᱦᱤᱧ ᱫᱚ ᱦᱟᱸᱜ ᱯᱟᱥᱮᱡ ᱮ ᱫᱟᱜ ᱫᱟᱲᱮᱭᱟᱜ-ᱟ ᱟᱫᱚ ᱱᱤᱝᱠᱟ ᱵᱩᱡᱷᱟᱹᱜ ᱠᱟᱱᱟ ᱱᱤᱛᱳᱜ ᱫᱚ ᱯᱟᱥᱮᱡ ᱠᱤ ᱢᱟᱱᱮ ᱢᱟᱱᱮ ᱢᱟᱱᱮ ᱴᱷᱤᱠ ᱜᱮᱭᱟ ᱵᱚᱞᱮ ᱨᱮᱭᱟᱲ ᱨᱮᱭᱟᱲ ᱟᱹᱭᱠᱟᱹᱜ ᱠᱟᱱᱟ
ᱴᱷᱤᱠ ᱫᱟᱜ ᱢᱟᱸᱰᱤ ᱱᱟᱥᱛᱟ ᱠᱚᱫᱚ ᱡᱚᱢ ᱵᱟᱲᱟ ᱠᱚᱫᱚ ᱦᱩᱭᱱᱟ ᱯᱟᱞᱮ
ᱦᱮᱸ ᱫᱟᱠᱟ ᱠᱚᱫᱚ ᱡᱚᱢ ᱵᱟᱲᱟ ᱦᱩᱭᱱᱟ᱾ ᱟᱢᱟᱜ ᱜᱮ ᱚᱱᱛᱮ ᱦᱩᱭᱱᱟ ᱥᱮ ᱟᱹᱣᱨᱤᱭᱟᱜ-ᱟ?
ᱦᱚᱸ ᱦᱳᱭ ᱢᱟᱲᱟᱝ ᱧᱚᱜ ᱜᱮ ᱡᱚᱢ ᱵᱟᱲᱟ ᱠᱟᱛᱮᱫ ᱞᱮ ᱛᱷᱚᱲᱟ,
ᱦᱩᱸ ᱦᱩᱸ, ᱚ ᱦᱮᱸ ᱛᱚ᱾
ᱴᱷᱤᱠ᱾
ᱟᱨ ᱛᱚᱵᱮ ᱟᱨ ᱡᱟᱦᱟᱱᱟᱜ ᱴᱚᱯᱤᱠ ᱥᱮ ᱨᱤᱞᱮᱴᱮᱰ ᱠᱟᱛᱷᱟ ᱦᱩᱭ ᱞᱮᱱ ᱠᱷᱟᱱ ᱟᱹᱰᱤ ᱱᱟᱯᱟᱭ ᱦᱩᱭ ᱠᱚᱜ-ᱟ᱾
ᱞᱟᱝ ᱠᱟᱛᱷᱟ ᱠᱚᱜ-ᱟ ᱥᱮ ᱪᱮᱜ᱾ ᱦᱳᱭ ᱡᱮᱞᱮᱠᱟ ᱢᱟᱱᱮ ᱱᱤᱛᱳᱜ ᱵᱚᱱ ᱢᱮᱱ ᱠᱮᱭᱟ᱾ ᱚᱱᱟ ᱠᱚ ᱤᱫᱤ ᱠᱟᱛᱮᱫ ᱟᱱ ᱠᱟᱛᱷᱟ ᱧᱚᱜ ᱠᱚᱜ-ᱟ᱾ ᱡᱮᱞᱟ ᱥᱮ ᱱᱚᱛᱮ ᱦᱚᱸ ᱢᱟᱱᱮ ᱥᱮᱫᱟᱭ᱾ ᱪᱮ ᱞᱮᱠᱟ ᱠᱚ ᱵᱟᱯᱞᱟᱜ ᱠᱟᱱ ᱛᱟᱦᱟᱸᱜ-ᱟ ᱟᱨ ᱱᱤᱛᱚᱜ ᱚᱠᱛᱚ ᱨᱮ ᱵᱟᱯᱞᱟ ᱠᱚ᱾ ᱟᱸ ᱧᱮᱞᱚᱜᱚᱜ ᱠᱟᱱ ᱚᱱᱟ ᱤᱫᱤ ᱠᱟᱛᱮᱫ ᱠᱟᱹᱴᱤᱡ ᱞᱟᱝ ᱠᱟᱛᱷᱟ ᱠᱚᱜ ᱞᱮᱱᱠᱷᱟᱡ ᱵᱟᱭ ᱜᱟᱱ ᱠᱚᱜ-ᱟ?
ᱦᱮᱸ ᱮᱠᱫᱚᱢ ᱱᱟᱯᱟᱭ ᱠᱚᱜ ᱜᱮᱭᱟ ᱵᱟᱯᱞᱟ ᱵᱟᱠᱷᱨᱟᱢ ᱢᱮᱱᱮᱫ ᱠᱟᱱᱟ ᱵᱟᱝ
ᱦᱳᱭ
ᱦᱮᱸ ᱢᱚᱡᱽ ᱜᱤ ᱱᱟᱯᱟᱭ ᱜᱤ ᱟ
ᱟᱫᱚ ᱚᱱᱟᱜᱮ ᱵᱚᱞᱮ ᱱᱤᱛ ᱦᱳᱭ᱾ ᱥᱮᱫᱟᱭ ᱡᱮᱞᱮᱠᱟ ᱟᱵᱚ ᱫᱚ ᱚᱱᱟ ᱤᱭᱟᱹ ᱠᱚᱫᱚ ᱱᱟᱦᱟᱜ᱾ ᱵᱟᱝᱠᱚ ᱵᱟᱯᱞᱟᱜ ᱠᱟᱱ ᱛᱟᱦᱮᱸᱫ ᱡᱮᱞᱮᱠᱟ ᱰᱤᱡᱮ ᱵᱚᱠᱥ ᱟᱱᱛᱮ᱾ ᱴᱮᱱ ᱦᱟᱣᱥᱟᱱᱛᱮ ᱥᱮ ᱵᱚᱞᱮ ᱱᱤᱛᱟᱜ᱾ ᱛᱮ ᱨᱮᱫᱚ ᱧᱮᱞᱚᱜᱚᱜ ᱠᱟᱱᱟ ᱜᱮᱴ ᱠᱚᱨᱮ ᱦᱚᱸ᱾ ᱥᱟᱹᱜᱩᱱ ᱵᱟᱯᱞᱟ ᱚᱱᱠᱟ ᱚᱞ ᱛᱟᱦᱮᱱ ᱠᱟᱱᱟ᱾ ᱫᱚᱥᱟᱨ ᱢᱟᱱᱮ ᱫᱩᱲᱩᱵ-ᱟ ᱠᱚᱦᱚᱸ ᱡᱮᱞᱮᱠᱟ ᱪᱮᱭᱟᱨ ᱴᱮᱵᱩᱞ ᱠᱚ ᱱᱮᱛᱟᱨ ᱫᱚ ᱵᱚᱞᱮ ᱢᱤᱫᱴᱮᱱ ᱠᱚ ᱛᱟᱦᱮᱱ ᱠᱟᱱᱟ, ᱟᱨ ᱥᱮᱫᱟᱭᱟᱜ ᱥᱟᱞᱟᱜ ᱱᱤᱛᱟᱜ ᱚᱱᱛᱚᱨ᱾ ᱮᱱᱮᱡ ᱥᱮᱨᱮᱧ ᱠᱚ ᱡᱟᱦᱟᱸ ᱧᱮᱞᱚᱜᱚᱜ ᱠᱟᱱᱟ ᱵᱚᱞᱮ ᱰᱤᱡᱮ ᱥᱟᱞᱟᱜ ᱠᱚ ᱮᱱᱮᱡᱚᱜ ᱠᱟᱱ ᱛᱟᱵᱚᱱᱟ᱾ ᱠᱩᱲᱤ ᱠᱚ ᱠᱚᱲᱟ ᱠᱚᱦᱚᱸ᱾ ᱛᱚ ᱱᱚᱣᱟ ᱠᱚ ᱤᱫᱤ ᱠᱟᱛᱮᱫ ᱟᱵᱚᱣᱟᱜ ᱟᱹᱨᱤᱪᱟᱹᱞᱤ ᱫᱚ᱾ ᱚᱠᱟᱥᱮᱫ ᱪᱟᱞᱟᱜ ᱠᱟᱱ ᱛᱟᱵᱚᱱᱟ? ᱚᱱᱟ ᱴᱚᱯᱤᱠ ᱤᱫᱤ ᱠᱟᱛᱮᱫ ᱟᱵᱮᱱ ᱥᱮᱫ ᱠᱷᱚᱡ ᱠᱟᱹᱴᱤᱡ ᱵᱮᱱ
ᱟᱹᱰᱤ ᱱᱟᱯ ᱱᱟᱯᱟᱭ ᱠᱟᱛᱷᱟᱢ ᱢᱮᱱ ᱠᱮᱫ ᱛᱟᱞᱟᱝᱟ ᱠᱤ ᱡᱮᱢᱚᱱ᱾ ᱵᱚᱞᱮ ᱱᱚᱣᱟ ᱮᱱᱛᱮᱫ ᱚᱱᱟ ᱵᱟᱵᱚᱛ ᱛᱮ ᱵᱚᱞᱮ᱾ ᱡᱮ ᱱᱮ ᱛᱟᱨ ᱡᱟᱦᱟᱸ ᱵᱟᱯᱞᱟ ᱦᱩᱭᱩᱜ ᱠᱟᱱᱟ ᱥᱮ ᱮᱱᱛᱮ ᱡᱟᱦᱱᱟᱜ ᱜᱮ ᱮᱱᱛᱮ ᱧᱮᱞᱮᱜ ᱠᱟᱱᱟ ᱵᱚᱱ᱾ ᱛᱚ ᱵᱟᱯᱞᱟ ᱨᱮᱵᱚᱱ ᱧᱮᱞᱮᱫ᱾ ᱠᱟᱱ ᱜᱮᱭᱟ ᱟᱹᱰᱤ ᱜᱟᱱ ᱰᱤᱡᱮ ᱰᱟᱱᱥ ᱠᱚ ᱦᱩᱭᱩᱜ ᱠᱟᱱᱟ ᱟᱨ᱾ ᱡᱟᱦᱟᱸ ᱟᱵᱩᱣᱟᱜ ᱟᱵᱚᱣᱟᱜ ᱠᱟᱞᱪᱟᱨ ᱨᱮᱭᱟᱜ ᱠᱟᱱᱟ᱾ ᱚᱱᱟ ᱠᱟᱞᱪᱟᱨ ᱨᱮᱻᱱᱟᱜ ᱵᱚᱱ ᱜᱟᱨᱢᱟᱨᱟᱣ ᱠᱷᱟᱡ ᱫᱚ ᱛᱚ ᱠᱟᱞᱪᱟᱨ ᱨᱮ ᱨᱮ ᱵᱟᱵᱚᱱ ᱯᱷᱳᱞᱳᱭᱮᱫ ᱠᱟᱱᱟ ᱩᱱᱟᱹᱜ ᱪᱮᱫᱟᱜ ᱡᱮ ᱟᱵᱚ ᱵᱚᱱ ᱧᱮᱞᱮᱫ ᱠᱟᱱᱟ ᱦᱟᱨ ᱡᱟᱭᱜᱟ ᱨᱮᱵᱚᱱ ᱧᱮᱞᱮᱫ᱾ ᱠᱟᱱᱟ ᱠᱚᱲᱟ ᱜᱤᱫᱽᱨᱟᱹ ᱠᱩᱲᱤ ᱜᱤᱫᱽᱨᱟᱹ᱾ ᱟᱸ ᱥᱟᱱᱟᱢ ᱱᱚᱣᱟ ᱰᱤᱡᱮ ᱰᱟᱱᱥ ᱨᱮᱜᱮ ᱵᱚᱱ ᱵᱤᱡᱤ ᱜᱚᱜ ᱠᱟᱱᱟ᱾ ᱢᱤᱫᱴᱮᱡ ᱠᱟᱹᱦᱤ ᱱᱟ ᱠᱟᱹᱦᱤ ᱟᱜᱟᱨ ᱫᱮᱠᱷᱟ ᱡᱟᱭᱮ ᱛᱳ ᱱᱚᱣᱟ ᱢᱤᱫᱴᱮᱱ᱾
ᱟᱵᱚᱣᱟᱜ ᱦᱩᱫᱤᱥ ᱨᱮᱭᱟᱜ ᱠᱟᱛᱷᱟ ᱠᱟᱱ ᱜᱮᱭᱟ ᱱᱚᱣᱟ ᱫᱚ ᱟᱵᱩ ᱡᱩᱫᱤ ᱱᱚᱣᱟ ᱰᱤᱡᱮ ᱰᱟᱱᱥ ᱨᱮᱵᱚᱱ ᱫᱷᱮᱭᱟᱱᱚᱜᱼᱟ ᱡᱟᱹᱥᱛᱤ᱾ ᱥᱮ ᱮᱱᱛᱜ ᱮᱴᱟᱜ ᱥᱮᱫ ᱡᱩᱫᱤ ᱵᱚᱱ ᱪᱟᱞᱟᱜ ᱠᱟᱱ ᱠᱷᱟᱡ ᱛᱚ ᱟᱵᱚ ᱵᱟᱹᱭ ᱵᱟᱹᱭ- ᱟᱵᱣᱟᱜ ᱥᱚᱢᱟᱡᱽ ᱨᱮᱭᱟᱜ ᱟᱵᱚᱣᱟᱜ ᱡᱟᱦᱟᱸ ᱨᱤᱛᱤ ᱨᱳᱣᱟᱡᱽ ᱠᱟᱱᱟ ᱟᱵᱚ ᱵᱚᱱ- ᱟᱫ ᱤᱫᱤᱭᱟ ᱦᱤᱲᱤᱧ ᱪᱟᱞᱟᱜ ᱠᱟᱱᱟ ᱵᱚᱱ᱾ ᱟᱨ ᱟᱵᱚᱨᱮᱱ ᱜᱤᱫᱟᱹᱨ ᱯᱤᱫᱟᱹᱨ ᱠᱚᱦᱚᱸ ᱪᱤᱠᱟ ᱠᱟᱛᱮᱫ ᱵᱚᱱ ᱞᱟᱹᱭ ᱫᱟᱲᱮ ᱟᱠᱚᱣᱟ᱾ ᱠᱤ ᱱᱚᱣᱟ ᱫᱚ ᱱᱚᱝᱠᱟ ᱥᱮ ᱱᱚᱣᱟ ᱫᱚ ᱱᱚᱝᱠᱟ, ᱫᱚᱝ ᱥᱮᱨᱮᱧ ᱫᱚ ᱫᱚᱝ ᱨᱩ ᱫᱚ ᱱᱚᱝᱠᱟ ᱥᱮ᱾ ᱫᱚᱝ ᱥᱮᱨᱤᱧ ᱫᱚ ᱱᱚᱝ- ᱟᱢ ᱡᱩᱫᱤ ᱚᱱᱟ ᱡᱤᱱᱤᱥ ᱨᱮ ᱵᱟᱢ ᱥᱮᱞᱮᱫᱚᱜᱼᱟ ᱵᱟᱢ ᱪᱤᱫᱟ᱾ ᱛᱚ ᱜᱟᱨᱡᱮᱱᱟᱜ ᱜᱮ ᱢᱤᱫᱴᱮᱱ ᱢᱟᱨᱟᱝ ᱫᱳᱥ ᱫᱚ, ᱢᱤᱫᱴᱮᱱ ᱟᱜᱟᱨ ᱫᱮᱠᱷᱟ ᱡᱟᱭ ᱛᱚ᱾
ᱟᱨ
ᱛᱚ ᱤᱧ ᱫᱚ ᱱᱚᱣᱟ ᱜᱮ ᱢᱤᱫᱴᱮᱱ ᱥᱟᱱᱟᱭᱮᱫᱤᱧ ᱠᱟᱱᱟ ᱵᱚᱞᱮ ᱡᱟᱦᱟᱱ ᱡᱤᱱᱤᱥ ᱨᱮᱜᱮ ᱟᱯᱱᱟᱨ ᱠᱟᱞᱪᱟᱨ ᱨᱮᱭᱟᱜ ᱡᱤᱱᱤᱥ ᱛᱚ ᱟᱞᱚᱢ ᱟᱜᱟᱹ᱾ ᱢᱟᱱᱮ ᱟᱢ ᱫᱚ ᱡᱟᱦᱟᱱᱟᱜ ᱡᱤᱱᱤᱥ ᱠᱟᱱ ᱜᱮ ᱵᱚᱞᱮ ᱟᱢ ᱫᱚ ᱟᱯᱱᱟᱨ ᱟᱹᱫᱤᱵᱟᱹᱥᱤ ᱨᱮᱭᱟᱜ ᱥᱮ ᱟᱵᱚ ᱦᱚᱲ ᱥᱚᱢᱟᱡᱽ ᱨᱮᱭᱟᱜ ᱥᱟᱱᱟᱢ ᱡᱤᱱᱤᱥ- ᱪᱤᱫ ᱢᱮ ᱟᱨ- ᱟᱹᱰᱤ ᱨᱟᱹᱥᱠᱟᱹ ᱛᱮ ᱱᱚᱣᱟ ᱫᱚ ᱟᱛᱟᱢ ᱫᱟᱨᱟᱢ ᱢᱮ ᱪᱮᱫᱟᱜ ᱡᱮ ᱟᱢ ᱫᱚ ᱢᱤᱫᱴᱮᱱ ᱦᱚᱲ ᱦᱚᱯᱚᱱ ᱠᱟᱱᱟᱢ᱾ ᱟᱨ ᱧᱮᱞᱮᱫ ᱠᱟᱱ ᱜᱮᱭᱟ ᱵᱚᱱ ᱱᱤᱛ ᱱᱤᱛᱚᱜ ᱵᱚᱦᱩᱛ ᱜᱟᱱ ᱮᱱᱛᱮ ᱟᱭᱢᱟ ᱡᱟᱭᱜᱟ ᱨᱮ ᱱᱤᱛᱚᱜ ᱢᱮᱞᱟ ᱴᱮᱞᱟ ᱡᱟᱛᱨᱟ ᱯᱟᱛᱟ ᱱᱤᱛᱚᱜ ᱟᱹᱰᱤ ᱡᱟᱹᱥᱛᱤ ᱪᱟᱞᱟᱜ- ᱠᱟᱱ ᱜᱮᱭᱟ ᱟᱨ ᱱᱤᱛᱚᱜ ᱥᱳᱥᱟᱞ ᱢᱤᱰᱤᱭᱟ ᱨᱮᱵᱚᱱ ᱧᱮᱞ ᱵᱟᱲᱟ ᱞᱮᱫ ᱜᱮᱭᱟ ᱠᱤ ᱛᱷᱚᱲᱟ ᱜᱟᱱ ᱫᱤᱱ ᱞᱟᱦᱟᱨᱮ ᱠᱤᱪᱷᱩᱜᱟᱱ- ᱠᱤᱪᱷᱩ ᱠᱤᱪᱷᱩ ᱟᱵᱚᱨᱮᱱ ᱩᱣᱟ ᱱᱮᱛᱟ ᱦᱚᱠᱚ ᱦᱮᱡ- ᱱᱟᱠᱤ ᱱᱚᱣᱟ ᱵᱟᱵᱚᱛ ᱛᱮ ᱠᱤ ᱦᱟᱺᱰᱤ ᱯᱟᱹᱨᱣᱟᱹ ᱟᱹᱷᱨᱤᱧ ᱱᱚᱝᱠᱟ ᱥᱚᱢᱟᱡᱽ ᱛᱟᱞᱟ ᱨᱮ ᱱᱚᱝᱠᱟ ᱢᱮᱞᱟ ᱴᱷᱮᱞᱟ ᱨᱮ᱾ ᱟᱹᱠᱷᱨᱤᱧ ᱵᱟᱝ ᱜᱟᱱᱚᱜᱼᱟ ᱵᱚᱱᱫᱚ ᱫᱚᱨᱠᱟᱨ ᱡᱟᱛᱨᱟ ᱯᱟᱛᱟ᱾ ᱛᱚ ᱠᱟᱹᱦᱤᱱᱟ ᱠᱟᱹᱦᱤ ᱢᱤᱫᱴᱮᱱ ᱥᱟᱦᱤ ᱠᱟᱫᱚᱢ ᱩᱱᱠᱩ ᱠᱚ ᱨᱟᱠᱟᱵ ᱞᱟᱜᱟ ᱞᱮᱫᱟ ᱞᱮᱠᱤᱱ- ᱠᱤᱪᱷᱩ ᱠᱤᱪᱷᱩ ᱦᱚᱲᱠᱚ ᱵᱤᱨᱳᱫ ᱞᱮᱫ ᱜᱮᱭᱟ᱾ᱛᱚ ᱱᱚᱣᱟ ᱨᱮ ᱡᱟ. ᱥᱛᱤ ᱪᱮᱫ ᱡᱤᱱᱤᱥ ᱢᱮᱱ ᱥᱟᱱᱟᱭᱮᱫ ᱢᱮ ᱛᱟᱞᱟᱝᱟ ᱟᱢ?
ᱦᱳᱭ ᱡᱮᱞᱮᱠᱟ ᱱᱤᱛᱚᱜ ᱚᱠᱛᱚ ᱨᱮ ᱢᱟᱱᱮ- ᱦᱟᱺᱰᱤ ᱯᱟᱹᱣᱨᱟᱹ ᱠᱚ ᱡᱟᱦᱟᱸ ᱵᱮᱵᱚᱦᱟᱨᱚᱜ ᱠᱟᱱᱟ ᱥᱮ ᱢᱮᱞᱟ ᱦᱟᱴ ᱵᱟᱡᱟᱨ ᱠᱚᱨᱮ ᱦᱚᱸ᱾ ᱥᱮ ᱟᱵᱚᱣᱟᱜ ᱢᱤᱫ ᱵᱟᱨ ᱯᱚᱨᱚᱵᱽ ᱯᱚᱨᱵᱟᱥ ᱠᱚᱨᱮ ᱦᱚᱸ᱾ ᱛᱚ ᱡᱤᱱᱤᱥ ᱛᱮ ᱢᱟᱱᱮ ᱟᱵᱚ ᱵᱚᱱ ᱢᱮᱱ ᱠᱮᱭᱟ ᱱᱚᱣᱟ ᱫᱚ- ᱥᱚᱨᱠᱟᱨ ᱦᱚᱸ ᱵᱟᱭ ᱵᱚᱱᱫᱚ ᱫᱟᱲᱮ ᱠᱟᱣᱫᱟ ᱱᱟᱦᱟᱜ ᱵᱚᱞᱮ᱾ ᱟᱨ ᱡᱤᱱᱤᱥ ᱛᱮᱜ ᱱᱚᱣᱟ ᱨᱮᱭᱟᱜ ᱯᱨᱚᱵᱷᱟᱵᱽ ᱟᱵᱚ ᱥᱟᱱᱛᱟᱞ ᱠᱚ ᱥᱮ ᱟᱵᱚ ᱦᱚᱲ ᱥᱚᱢᱟᱡᱽ- ᱨᱮ ᱟᱹᱰᱤ ᱰᱷᱮᱨ ᱜᱮ ᱯᱨᱚᱵᱷᱟᱵᱽ ᱧᱮᱞᱚᱜᱚᱜ ᱠᱟᱱᱟ ᱢᱟᱱᱮ᱾ ᱡᱮᱞᱮᱠᱟ ᱯᱩᱡᱟᱹ- ᱯᱟᱴ ᱠᱚᱨᱮ ᱥᱮ ᱵᱚᱞᱮ ᱵᱚᱱ ᱢᱮᱱ ᱠᱮᱭᱟ ᱱᱚᱣᱟ- ᱵᱟᱯᱞᱟ ᱠᱚᱨᱮ ᱵᱷᱟᱸᱰᱟᱱ ᱠᱚᱨᱮ᱾ ᱯᱚᱨᱚᱵᱽ ᱯᱚᱨᱵᱟᱥ ᱠᱚᱨᱮ- ᱛᱚ ᱱᱚᱣᱟ ᱡᱤᱱᱤᱥ ᱫᱚ ᱢᱟᱱᱮ- ᱤᱧᱟᱜ ᱢᱮᱱ ᱞᱮᱠᱷᱟ ᱛᱮᱫᱚ᱾ ᱦᱳᱭ ᱢᱤᱫ ᱚᱠᱛᱚ ᱚᱱᱟᱠᱚ ᱠᱷᱮᱛᱨᱚ ᱨᱮ- ᱯᱚᱨᱤᱵᱮᱥ ᱨᱮᱭᱟᱜ ᱡᱟᱦᱟᱸ ᱤᱭᱟᱹ ᱛᱟᱦᱮᱸ ᱠᱟᱱᱟ ᱡᱮᱞᱮᱠᱟ- ᱱᱚᱣᱟ ᱯᱚᱨᱤᱵᱮᱥ- ᱢᱟᱱᱮᱧ ᱢᱮᱱ ᱠᱮᱭᱟ ᱱᱮᱪᱟᱨᱮᱞ ᱡᱟᱦᱟᱸ ᱟᱵᱚ ᱱᱚᱣᱟ᱾ ᱯᱨᱟᱠᱨᱤᱛᱤᱠ ᱥᱟᱞᱟᱜ ᱡᱚᱲᱟᱣ ᱦᱚᱲ ᱠᱟᱱ ᱛᱮᱵᱚᱱ ᱟᱵᱚ ᱚᱱᱟ ᱥᱟᱞᱟᱜ- ᱦᱚᱲᱢᱚ ᱠᱚ ᱡᱚᱛᱚ ᱜᱮ ᱴᱷᱤᱠᱴᱷᱟᱠ ᱛᱟᱦᱮᱸ ᱠᱟᱱ ᱛᱟᱵᱚᱱᱟ ᱢᱮᱱ- ᱠᱷᱟᱱ ᱱᱤᱛᱟᱜ ᱚᱠᱛᱚ ᱨᱮ ᱢᱟᱱᱮ ᱦᱟᱺᱰᱤ ᱯᱟᱹᱣᱨᱟᱹ- ᱦᱚᱲᱢᱚ ᱞᱟᱹᱜᱤᱫ ᱛᱮᱫᱚ ᱠᱷᱚᱛᱤ ᱠᱟᱨᱚᱠ ᱮ ᱮᱢᱫᱟ ᱢᱟᱱᱮ᱾ ᱡᱟᱹᱥᱛᱤ ᱦᱚᱸ ᱵᱟᱢ ᱧᱩ ᱫᱟᱲᱮᱭᱟᱜᱼᱟ᱾ ᱛᱚ ᱱᱚᱣᱟ ᱠᱚ ᱡᱤᱱᱤᱥ ᱫᱚ ᱟᱵᱚᱣᱟᱜ- ᱠᱟᱞᱪᱟᱨ ᱨᱮᱫᱚ ᱢᱟᱱᱮ ᱵᱟᱹᱭ ᱵᱟᱹᱭᱛᱮ ᱢᱟᱱᱮ- ᱚᱪᱚᱜ ᱩᱛᱟᱹᱨ- ᱫᱚ ᱱᱟᱦᱟᱜ ᱚᱱᱟ ᱫᱚ ᱥᱚᱢᱚᱭ ᱵᱮᱱᱟᱣᱟᱞᱟ ᱢᱮᱱᱠᱷᱟᱱ ᱥᱟᱦᱟᱜ
ᱦᱩᱸ ᱦᱩᱸ ᱢᱮᱱᱠᱷᱟᱱ ᱦᱮᱸ ᱦᱮᱸ ᱱᱚᱣᱟ ᱛᱟᱞᱟᱨᱮ ᱢᱤᱫᱴᱮᱱ ᱠᱟᱛᱷᱟ ᱫᱚᱦᱚ ᱥᱟᱱᱟᱭᱤᱫᱤᱧ ᱠᱟᱱᱟ ᱡᱮᱭᱥᱮ ᱱᱚᱣᱟ ᱦᱟᱺᱰᱤ ᱯᱟᱹᱣᱨᱟᱹ ᱵᱟᱵᱚᱫ ᱛᱮ ᱡᱟᱦᱟᱸ ᱞᱟᱝ ᱮᱱᱛᱮᱜ ᱞᱟᱝ ᱜᱟᱞᱢᱟᱨᱟᱣ ᱞᱟᱝ ᱢᱮᱱ ᱠᱮᱫ ᱡᱮ ᱦᱟᱺᱰᱤ ᱯᱟᱹᱨᱟᱹᱣᱟ ᱥᱚᱢᱟᱡᱽ ᱞᱟᱹᱜᱤᱫ ᱛᱮ ᱛᱷᱚᱲᱟ ᱢᱟᱱᱮ ᱫᱤᱠᱠᱟ. ᱛ ᱜᱮᱭᱟ ᱟᱵᱚ ᱞᱟᱹᱜᱤᱫ ᱛᱮᱫᱚ ᱢᱟᱱᱮ ᱡᱟᱦᱟᱸ ᱦᱟᱯᱲᱟᱢ ᱠᱚ ᱟᱹᱜᱩ ᱠᱟᱜᱼᱟ ᱫᱚᱦᱚ ᱟᱹᱜᱩ ᱠᱟᱜᱼᱟ ᱦᱟᱺᱰᱤ ᱯᱟᱹᱨᱟᱹᱣᱟ ᱫᱚ ᱠᱳᱱᱳ ᱠᱷᱚᱛᱤ ᱫᱚ ᱵᱟᱝ ᱠᱟᱱᱟ ᱩᱱᱠᱩ ᱠᱚ ᱢᱮᱱ ᱠᱟᱜᱼᱟ ᱵᱚᱸᱜᱟ ᱨᱮ ᱪᱚᱰᱚᱨ ᱥᱟᱨᱮᱡ ᱦᱟᱺᱰᱤ ᱚᱱᱟᱢ ᱟᱢᱮᱢ ᱧᱩ ᱫᱟᱲᱮᱭᱟᱜᱼᱟ᱾ ᱢᱮᱱᱠᱷᱟᱱ ᱚᱱᱠᱟ ᱫᱚ ᱩᱱᱠᱩ ᱫᱚ ᱵᱟᱠᱚ ᱢᱮᱱ ᱠᱟᱜᱼᱟ ᱡᱮ ᱵᱚᱞᱮ ᱟᱢ ᱡᱟᱦᱟᱸ ᱯᱚᱨᱚᱵᱽ ᱯᱤᱪᱷᱟᱹ ᱜᱮ ᱵᱚᱞᱮ ᱟᱢ
ᱪᱚᱸᱫᱟ ᱦᱟᱺᱰᱤ ᱧᱩ ᱪᱟᱵᱟᱭ ᱢᱮ ᱟᱨ ᱜᱩᱲᱫᱟᱹᱝ ᱵᱟᱲᱟᱭ ᱢᱮ ᱚᱱᱟ ᱫᱚ ᱟᱯᱱᱟᱨ ᱛᱮᱜᱮ ᱱᱚᱣᱟ ᱡᱤᱱᱤᱥ ᱵᱚᱱ ᱵᱮᱱᱟᱣ ᱠᱟᱣᱟ ᱵᱚᱱ ᱟᱯᱱᱟᱨ ᱦᱮᱵᱤᱴ ᱵᱚᱱ ᱵᱮᱱᱟᱣ ᱟᱠᱟᱟᱜᱼᱟ ᱱᱚᱣᱟ ᱫᱚ᱾ ᱟᱨ ᱵᱟᱠᱷᱟᱡ ᱫᱚ ᱦᱟᱺᱰᱤ ᱯᱟᱹᱨᱣᱟ ᱫᱚ ᱟᱵᱚ ᱫᱚ ᱠᱷᱟᱹᱞᱤ ᱵᱚᱸᱜᱟᱵᱩᱨᱩ ᱠᱚᱜᱮ ᱵᱚᱱ ᱩᱱᱠᱩ ᱠᱚᱵᱚᱱ ᱫᱮᱵᱟᱥᱮᱵᱟ ᱞᱟᱹᱜᱤᱫ ᱜᱮᱵᱚᱱ ᱩᱱᱠᱩ ᱞᱟᱹᱜᱤᱫ ᱵᱚᱱ ᱪᱚᱰᱚᱨᱮᱜ ᱠᱟᱱᱟ ᱟᱹᱜᱤᱞ ᱦᱟᱯᱲᱟᱢ ᱠᱚ ᱞᱟᱹᱜᱤᱫ ᱵᱚᱱ ᱪᱚᱰᱚᱨᱮᱫ ᱠᱟᱱᱟ᱾
ᱟᱫᱚ ᱢᱤᱫᱴᱮᱱ ᱡᱤᱱᱤᱥ ᱱᱚᱣᱟ ᱵᱩᱡᱩᱜ ᱠᱟᱱᱟ ᱵᱚᱞᱮ ᱟᱵᱚᱣᱟᱜ ᱞᱤᱢᱤᱴᱮᱥᱚᱱ ᱢᱤᱫᱴᱮᱱ ᱢᱮᱱᱟᱜᱼᱟ ᱵᱚᱞᱮ ᱠᱤ ᱱᱚᱣᱟ ᱡᱤᱱᱤᱥ ᱫᱚ ᱢᱤᱫᱴᱮᱱ ᱞᱤᱢᱤᱴᱮᱥᱚᱱ ᱟᱫᱚ ᱟᱵᱚ ᱡᱤᱱᱤᱥ ᱟᱵᱚ ᱚᱱᱟ ᱠᱟᱛᱷᱟ ᱜᱮ ᱵᱟᱵᱚᱱ ᱵᱩᱡᱷᱟᱹᱣ ᱫᱟᱲᱮᱭ ᱛᱟᱦᱮᱱᱟ ᱟᱛᱳ ᱠᱚᱨᱮ ᱡᱟᱦᱟᱱᱟᱜ ᱵᱟᱯᱞᱟ ᱥᱮ ᱜᱤᱫᱽᱨᱟᱹ ᱡᱚᱱᱚᱢ ᱦᱩᱭᱩᱜ ᱨᱮ ᱥᱮ ᱡᱟᱦᱟᱱᱟᱜ ᱡᱤᱱᱤᱥ ᱨᱮᱜᱮ ᱯᱨᱚᱛᱮᱠ ᱡᱤᱱᱤᱥ ᱨᱮ ᱰᱷᱮᱨ ᱰᱷᱮᱨ ᱦᱟᱺᱰᱤ ᱵᱚᱱ ᱧᱩ ᱡᱟᱦᱟᱸᱭ ᱮᱱᱛᱜ ᱮ ᱩᱨᱩᱢ ᱟᱠᱟᱫ ᱩᱱᱤ ᱢᱟ ᱮᱱᱛᱮ ᱦᱟᱺᱰᱤ ᱢᱟᱭ ᱟᱹᱜᱩᱭ ᱜᱮ ᱟᱨ ᱩᱱᱤ ᱧᱩᱧᱩ ᱦᱚᱲ ᱦᱚᱸ ᱟᱹᱰᱤ ᱡᱟᱹᱥᱛᱤ ᱠᱚ ᱧᱩᱭ ᱛᱟᱦᱮᱱᱟ ᱟᱠᱚᱣᱟᱜ ᱞᱤᱢᱤᱴᱮᱥᱚᱱ ᱦᱚᱸᱠᱚ ᱦᱤᱲᱤᱧ ᱛᱟᱦᱮᱱᱟ᱾ ᱛᱚ ᱱᱚᱣᱟ ᱠᱚ ᱡᱤᱱᱤᱥ ᱢᱤᱫᱴᱮᱠ ᱠᱚᱢ ᱦᱩᱭᱩᱜ ᱫᱚᱨᱠᱟᱨ ᱵᱚᱞᱮ ᱠᱤ ᱞᱤᱢᱤᱴᱮᱥᱚᱱ ᱢᱤᱫᱴᱮᱱ ᱟᱯᱱᱟᱨ ᱴᱷᱮᱡ ᱜᱮ ᱠᱟᱱᱟ᱾ ᱟᱯᱱᱟᱨ ᱟᱯᱱᱟᱨ ᱡᱩᱫᱤ ᱵᱚᱱ ᱟᱯᱱᱟᱨ ᱦᱩᱫᱤᱥ ᱨᱮ ᱡᱩᱫᱤ ᱵᱚᱱ ᱡᱚᱛᱚ ᱦᱚᱲ ᱵᱚᱱ ᱦᱩᱫᱤᱥ ᱞᱮᱠᱷᱟᱱᱡ ᱛᱚ ᱚᱱᱟᱨᱮ ᱢᱤᱫᱴᱮᱱ ᱟᱸᱻ ᱢᱤᱫᱴᱮᱱ ᱢᱤᱫᱴᱮᱱ ᱥᱴᱳᱯ ᱢᱤᱫ ᱟᱴᱮᱫ ᱛᱟᱦᱮᱸ ᱫᱟᱲᱮ ᱠᱚᱜᱼᱟ ᱠᱤ ᱦᱮᱸ ᱱᱚᱣᱟ ᱫᱚ ᱱᱤᱱᱟᱹᱜ ᱦᱟᱹᱵᱤᱡ ᱜᱮ᱾ ᱱᱤᱭᱟᱹ ᱠᱷᱚᱡ ᱡᱟᱹᱥᱛᱤ ᱞᱮᱠᱷᱟᱡ ᱫᱚᱧ ᱵᱟᱹᱲᱛᱤᱜ ᱠᱟᱱᱟ ᱮᱱᱛᱮ ᱟᱨ ᱵᱟᱢ ᱫᱤᱥᱟᱹ ᱞᱮᱠᱷᱟᱱ ᱵᱟᱠᱷᱟᱡ ᱫᱚ ᱵᱚᱦᱩᱛ ᱠᱩᱪ ᱜᱷᱟᱴᱱᱟ ᱜᱷᱟᱴᱤᱛ ᱫᱟᱲᱭᱟᱜᱼᱟ᱾ ᱟᱢ ᱥᱟᱶᱛᱮᱜᱮ ᱟᱢᱟᱜ ᱞᱚᱥᱠᱥᱟᱱ ᱦᱩᱭᱩᱜᱼᱟ ᱛᱟᱭᱱᱚᱢ ᱫᱤᱱ ᱟᱢᱟᱜ ᱨᱩᱭᱟᱹᱜ ᱦᱟᱥᱩ ᱧᱟᱢ ᱫᱟᱲᱮᱭᱟᱢᱟ ᱜᱟᱹᱰᱤ ᱜᱷᱚᱲᱟ ᱛᱮ ᱡᱩᱫᱤᱢ ᱪᱟᱞᱟᱜ ᱠᱷᱟᱱ ᱟᱢᱟᱜ ᱦᱚᱨ ᱵᱤᱨ ᱨᱮ ᱡᱟᱦᱟᱱᱟᱜ ᱫᱩᱨᱜᱷᱚᱴᱚᱱᱟ ᱦᱩᱭ ᱫᱟᱲᱮᱭᱟᱜ᱾ ᱛᱚ ᱢᱤᱫᱴᱮᱱ ᱠᱟᱹᱦᱤ ᱱᱟ ᱠᱟᱹᱦᱤ ᱱᱚᱣᱟ ᱫᱚ ᱢᱤᱫᱴᱮᱱ ᱞᱤᱢᱤᱴᱮᱥᱚᱱ ᱟᱨ ᱵᱚᱱᱫᱚ ᱩᱛᱟᱹᱨ ᱜᱮ ᱢᱟᱱᱮ ᱴᱷᱤᱠ ᱫᱚ ᱴᱷᱤᱠᱚᱜᱼᱟ᱾ ᱤᱧᱟᱹᱜ ᱚᱯᱤᱱᱤᱭᱚᱱ ᱫᱚ ᱟᱫᱚ ᱟᱢ ᱞᱟᱹᱭ ᱛᱟᱞᱟᱝ ᱢᱮ᱾
ᱦᱳᱭ᱾ ᱠᱟᱛᱷᱟ ᱫᱚ ᱱᱚᱣᱟ ᱠᱟᱱᱟ ᱱᱟᱦᱟᱜ ᱱᱤᱛᱚᱜ ᱡᱮᱞᱮᱠᱟ ᱡᱚᱛᱚ ᱦᱚᱲ ᱫᱚ ᱱᱟᱦᱟᱜ ᱠᱚ ᱧᱩᱭᱮᱫ ᱠᱟᱱ ᱚᱱᱟ ᱠᱟᱛᱷᱟ ᱦᱚᱸ ᱵᱟᱝ ᱠᱟᱱᱟ ᱵᱚᱞᱮ ᱟᱨ ᱡᱚᱛᱚ ᱦᱚᱲ ᱵᱟᱠᱚ ᱧᱩᱭᱮᱫ ᱠᱟᱱ ᱚᱱᱟ ᱠᱟᱛᱷᱟ ᱦᱚᱸ ᱱᱟᱦᱟᱜ ᱵᱟᱝ ᱠᱟᱱᱟ᱾ ᱠᱟᱛᱷᱟ ᱫᱚ ᱱᱤᱛᱚᱜ ᱱᱚᱣᱟ ᱧᱮᱞᱚᱜᱚᱜ ᱠᱟᱱᱟ ᱡᱟᱦᱟᱸ ᱫᱚ ᱟᱵᱚ ᱵᱚᱱ ᱟᱸ ᱯᱨᱳᱜᱨᱟᱢ ᱮᱫᱟ ᱵᱚᱞᱮ ᱪᱮᱫ ᱪᱚᱝ ᱵᱟᱯᱞᱟ ᱥᱮ ᱵᱷᱟᱸᱰᱟᱱ ᱡᱟᱦᱟᱸ ᱜᱮ ᱚᱱᱟ ᱚᱠᱛᱚ ᱨᱮ ᱱᱟᱦᱟᱜ ᱡᱚᱢ ᱧᱩ ᱠᱷᱮᱛᱨᱚ ᱨᱮ ᱠᱟᱹᱦᱤ ᱵᱟᱸ ᱠᱟᱹᱦᱤ ᱛᱷᱚᱲᱟᱜᱟᱱ ᱢᱟᱱᱮ ᱵᱟᱝ ᱧᱩ ᱦᱚᱲ ᱥᱟᱞᱟᱜ ᱠᱟᱛᱷᱟ ᱠᱚ ᱡᱩᱨᱤᱜ ᱨᱮᱭᱟᱜ ᱰᱤᱥᱠᱟᱥᱚᱱ ᱡᱟᱦᱟᱸ ᱵᱤᱪᱟᱹᱨ ᱟᱞᱟᱜ ᱧᱚᱜ ᱛᱟᱦᱮᱱ ᱠᱟᱱᱟ ᱟᱨ ᱡᱟᱦᱟᱸᱭ ᱧᱩᱭᱮᱫ ᱠᱟᱱ ᱦᱚᱲ ᱩᱱᱠᱩᱣᱟᱜ ᱵᱤᱪᱟᱹᱨ ᱫᱷᱟᱨᱚᱱᱟ ᱠᱚ ᱟᱞᱟᱠᱽ ᱧᱮᱞᱚᱜᱚᱜ ᱠᱟᱱᱟ ᱱᱟᱦᱟᱜ ᱵᱚᱞᱮ᱾
ᱟᱹᱰᱤ ᱫᱚᱢ ᱱᱚᱝᱠᱟ ᱦᱩᱭ ᱟᱠᱟᱱᱟ ᱟ ᱡᱟᱦᱟᱸ ᱤᱧ ᱧᱮᱞ ᱟᱠᱟᱫ ᱢᱮᱸᱫᱛᱮ ᱵᱚᱞᱮ ᱠᱤ ᱢᱟᱱᱮ ᱡᱟᱦᱟᱸ ᱛᱤᱥ ᱵᱚᱞᱮ ᱡᱟᱦᱟᱸ ᱛᱤᱥ ᱦᱟᱺᱰᱤ ᱧᱩ ᱦᱚᱲ ᱟᱨ ᱵᱤᱱᱟᱹ ᱦᱟᱺᱰᱤ ᱧᱩ ᱦᱚᱲ ᱡᱩᱫᱤ ᱠᱚ ᱧᱟᱯᱟᱢᱮᱱᱟ ᱡᱟᱦᱟᱸ ᱟᱠᱷᱲᱟ ᱨᱮᱜᱮ᱾
ᱦᱮᱸ
ᱛᱚᱵᱮ ᱫᱚ ᱟᱹᱰᱤ ᱠᱟᱰᱟᱜ ᱟᱹᱰᱤ ᱠᱟᱡᱟᱠ ᱡᱷᱟᱜᱽᱲᱟ ᱚᱸᱰᱮ ᱦᱩᱭᱩᱜ ᱜᱮᱭᱟ ᱵᱚᱞᱮ ᱢᱟᱱᱮ ᱯᱷᱤᱠᱥ ᱜᱮᱭᱟ ᱪᱮᱫᱟᱜ ᱡᱮ ᱡᱟᱦᱟᱸᱭ ᱧᱩ ᱚᱱᱠᱟ ᱩᱱᱤ ᱢᱮᱱᱟᱱᱛᱮ ᱦᱟᱸᱜ ᱱᱟᱦᱟᱜ ᱵᱟᱭ ᱵᱩᱡᱟᱹᱜ ᱠᱟᱱᱟ
ᱟᱨ ᱡᱟᱦᱟᱸᱭ ᱮᱱᱛᱮᱫ ᱵᱩᱡᱷᱟᱹᱣᱟᱱ ᱦᱚᱲ ᱢᱟ ᱦᱟᱸᱜ ᱩᱱᱤ ᱦᱟᱸᱜ ᱧᱩ ᱵᱩᱞᱩ ᱦᱚᱲᱟᱜ ᱩᱱᱤ ᱦᱟᱸᱜ ᱨᱚᱲ ᱛᱮ ᱩᱱᱤᱭᱟᱜ ᱜᱤᱫᱽᱨᱤᱡ ᱦᱚᱪᱚᱭᱮᱫᱮ ᱠᱟᱱᱟᱭ ᱦᱟᱸᱜ ᱟᱫᱚ ᱚᱱᱮ ᱚᱱᱠᱟ ᱚᱱᱠᱟ ᱛᱮᱜᱮ ᱟᱫᱚ ᱩᱱᱠᱩ ᱡᱟᱦᱟᱸᱭ ᱡᱟᱹᱥᱛᱤ ᱠᱚ ᱧᱩ ᱠᱟᱜ ᱩᱱᱠᱩ ᱦᱚᱲᱜ ᱧᱮᱞ ᱠᱚᱣᱟᱢ ᱡᱟᱹᱥᱛᱤ ᱠᱚ ᱵᱚᱦᱚᱥᱟ ᱥᱮ ᱴᱤᱜ ᱞᱟᱹᱲᱦᱟᱹᱭ ᱨᱮᱱᱟᱜ ᱠᱚ ᱠᱩᱨᱩᱢᱩᱴᱩᱭᱟ ᱵᱮᱜᱚᱨ ᱧᱩ ᱧᱩ ᱦᱚᱲ ᱫᱚ ᱦᱟᱸᱜ ᱱᱚ ᱱᱚᱣᱟ ᱠᱚᱫᱚ ᱵᱟᱭ ᱫᱷᱮᱭᱟᱱᱟ ᱩᱱᱤ ᱫᱚ ᱩᱱᱤ ᱫᱚᱢ ᱵᱩᱥᱠ ᱞᱟᱭ ᱠᱷᱟ ᱜᱮ ᱦᱟᱸᱜ ᱩᱱᱤ ᱫᱚ ᱦᱟᱸᱜ ᱮᱱᱛᱮ ᱨᱟᱸᱜᱟᱜ ᱠᱟᱱᱟᱭ ᱦᱟᱸᱜ ᱟᱨ ᱵᱟᱠᱷᱟᱡ ᱫᱚ ᱩᱱᱤ ᱫᱚ ᱵᱟᱭ ᱨᱟᱸᱜᱟᱜ ᱠᱟᱱᱟ ᱮᱱᱛᱜ
ᱦᱳᱭ
ᱦᱩᱸ
ᱫᱚᱥᱟᱨ ᱠᱟᱛᱷᱟ ᱦᱩᱭᱩᱜ ᱠᱟᱱᱟ ᱱᱚᱣᱟ ᱵᱚᱞᱮ ᱡᱟ ᱡᱟᱦᱟᱸᱭ ᱵᱟᱭ ᱧᱩᱭᱟ ᱱᱟᱦᱟᱜ ᱡᱟᱦᱟᱸᱭ ᱜᱷᱟᱨᱚᱸᱡᱽ ᱨᱮ ᱵᱟᱠᱚ ᱧᱩ ᱧᱩᱭᱟ ᱚᱱᱟ ᱜᱷᱟᱨᱚᱸᱡᱽ ᱨᱮᱫᱚ ᱱᱟᱦᱟᱜ ᱯᱮᱲᱟ ᱯᱟᱹᱨᱵᱟᱹ ᱠᱚ ᱫᱚ ᱵᱚᱞᱮ ᱱᱤᱡᱮᱨ ᱠᱚᱨᱮᱱ ᱦᱚᱸ ᱥᱩᱨᱩᱜ ᱞᱟᱹᱜᱤᱫ ᱠᱚ ᱢᱩᱥᱠᱤᱞᱚᱜ ᱜᱮᱭᱟ ᱵᱚᱞᱮ ᱟᱨ ᱢᱟᱱᱮ ᱮ ᱠᱚ ᱵᱟᱨᱦᱮ ᱛᱮ ᱢᱟᱱᱮ ᱠᱚ ᱨᱚᱲ ᱜᱮᱭᱟ ᱱᱚᱝᱠᱟ ᱵᱚᱞᱮ
ᱟᱨ ᱢᱟᱱ
ᱦᱩᱸ
ᱚᱱᱟᱛᱮ ᱢᱟᱱᱮ ᱧᱩ ᱦᱚᱲ ᱟᱨ ᱵᱟᱝ ᱧᱩ ᱦᱚᱲ ᱨᱮᱫᱚ ᱚᱱᱟ ᱠᱷᱮᱛᱨᱚ ᱨᱮ ᱢᱟᱱᱮ ᱪᱮᱫ ᱪᱷᱟ ᱠᱟᱱᱟ ᱦᱮᱸ ᱴᱷᱤᱠ ᱞᱟᱹᱭᱵᱤᱱ
ᱦᱮᱸ ᱢᱮᱱ ᱦᱚᱪᱚᱭᱮᱫ ᱠᱟᱱ ᱛᱞᱟᱝᱤᱧ ᱟᱸ ᱱᱤᱭᱟᱹ ᱢᱟᱦᱟᱜ ᱟᱸ ᱢᱤᱫ ᱜᱮᱞ ᱮ ᱫᱚᱥ ᱮᱜᱟᱨᱚ ᱢᱤᱱᱤᱴ ᱦᱩᱭ ᱟᱠᱟᱱ ᱛᱟᱞᱟᱝᱟ ᱟᱫᱚ ᱫᱚᱥᱟᱨ ᱠᱚᱞ ᱟᱨᱦᱚᱸ ᱞᱟᱝ ᱟ ᱠᱚᱨᱟᱣ ᱜᱮᱭᱟ ᱥᱮ ᱟ ᱱᱚᱣᱟ ᱨᱮᱜᱮ ᱞᱝ ᱢᱩᱪᱟᱹᱫᱟ ᱦᱟᱸᱜ
ᱟᱞᱟᱝ ᱱᱟᱦᱟᱜ ᱱᱚᱣᱟ ᱜᱟᱭᱤᱰ ᱞᱟᱭᱤᱱ ᱞᱮᱠᱟᱛᱮ ᱛᱩᱨᱚᱱᱛ ᱢᱟᱱᱮ ᱫᱚᱥᱟᱨ ᱠᱚᱞ ᱵᱟᱭ ᱜᱟᱱᱚᱜᱼᱟ ᱱᱟᱦᱟᱜ ᱵᱚᱞᱮ ᱦᱳᱭ ᱜᱟᱱᱚᱜ ᱜᱮᱭᱟ ᱯᱚᱨᱮ ᱧᱚᱜ ᱛᱮ ᱟᱻ ᱟᱞᱟᱝ ᱱᱟᱦᱟᱜ ᱛᱟᱦᱞᱮ ᱞᱟᱝ ᱠᱟᱛᱷᱟᱜ ᱜᱮᱭᱟ ᱱᱟᱦᱟᱜ ᱮᱠᱥᱴᱨᱟ ᱥᱳᱢᱳᱭ ᱢᱤᱞᱟᱹᱣ ᱠᱟᱛᱮᱫ ᱤᱧ ᱦᱟᱸᱜ ᱤᱧ ᱥᱮᱯ ᱫᱚᱦᱚᱭ ᱛᱟᱢᱟ ᱱᱦᱟᱸᱜ ᱟᱢᱟᱜ ᱱᱟᱢᱵᱟᱨ ᱟᱨᱞᱟᱟᱝ ᱠᱟᱛᱷᱟᱜᱼᱟᱱᱟ
ᱴᱷᱤᱠ ᱜᱮᱭᱟ ᱢᱮᱥᱮᱡᱽ ᱞᱟᱦᱟ ᱠᱮᱫ ᱜᱮᱢ ᱦᱟᱸᱜ ᱴᱷᱤᱠ ᱜᱮᱭᱟ ᱛᱚᱵᱮ ᱢᱟ ᱛᱚᱵᱮ
ᱦᱮᱸᱢᱟ ᱡᱚᱦᱟᱨ ᱜᱮ